ᱦᱟᱞᱳ!
ᱦᱮᱞᱳ!
ᱦᱮᱞᱳ! ᱦᱮᱸ, ᱞᱟᱹᱭᱟᱹᱞᱤᱧ ᱜᱚᱝᱠᱮ ᱟᱸᱧᱡᱚᱢᱚᱜ ᱠᱟᱱᱟ?
ᱦᱮᱞᱳ!
ᱦᱮᱸ, ᱞᱟᱹᱭ ᱫᱟᱞᱤᱧ ᱟᱸᱧᱡᱚᱢᱚᱜ ᱠᱟᱱᱟ? ᱦᱟᱞᱳ!
ᱦᱮᱸ, ᱥᱟᱣᱩᱱᱰᱟᱜ ᱠᱤᱞᱤᱭᱟᱨ ᱪᱟᱜ ᱠᱟᱱᱟ?
ᱦᱮᱸ, ᱦᱮᱸ, ᱠᱤᱞᱤᱭᱟᱨ ᱜᱮᱭᱟ ᱛᱚ ᱾ ᱟᱹᱵᱤᱱ ᱵᱟᱹᱤᱧ ᱟᱸᱡᱚᱢ ᱧᱟᱢᱮᱜᱼᱟ?
ᱦᱟᱸ!
ᱞᱟᱹᱭ ᱫᱟᱞᱤᱧ ᱟᱵᱤᱱ ᱵᱟᱹᱵᱤᱱ ᱟᱸᱡᱚᱢ ᱧᱟᱢᱮᱜᱼᱟ?
ᱦᱮᱸ, ᱟᱸᱡᱚᱢ ᱧᱟᱢ ᱫᱟᱞᱤᱧ ᱞᱟᱹᱭ ᱵᱤᱱ ᱾
ᱫᱤᱭᱮ ᱫᱟᱜ ᱡᱟᱹᱲᱤ ᱠᱚ ᱚᱠᱟᱞᱮᱠᱟ ᱦᱩᱭᱩᱜ ᱠᱟᱱᱟ?
ᱫᱟᱜ ᱡᱟᱹᱲᱤ ᱠᱚ ᱱᱟᱯᱟᱭ ᱜᱮ ᱦᱩᱭᱩᱜ ᱠᱟᱱᱟ ᱾ ᱱᱟᱜ ᱩᱸ ᱵᱟᱹᱫᱽ ᱠᱚᱢᱟ ᱜᱚᱴᱟᱻ ᱪᱮᱦᱮᱞ ᱪᱮᱯᱮᱞ ᱟᱠᱟᱱᱟ ᱾
ᱮᱸ ᱦᱮᱸ, ᱱᱤᱭᱟᱹ ᱜᱷᱟᱹᱲᱤ ᱫᱚ ᱟᱞᱮ ᱥᱮᱱ ᱦᱚᱸ ᱚᱝᱠᱟ ᱜᱮ ᱾
ᱚᱸ ᱾
ᱱᱤᱭᱟᱹ ᱫᱚ ᱟᱞᱮ ᱥᱮᱱ ᱦᱚᱸ ᱚᱝᱠᱟᱜᱮ, ᱟᱞᱮ ᱫᱚ ᱢᱟᱱᱮ ᱚᱲᱟᱜ ᱠᱷᱚᱱ ᱩᱰᱚᱝ ᱜᱮ ᱵᱟᱝ ᱜᱟᱱᱚᱜ ᱠᱟᱱᱟ ᱱᱚᱜᱚᱭ ᱥᱮᱛᱟᱜ ᱵᱷᱳᱭ ᱠᱷᱚᱱ ᱫᱟᱜ ᱡᱟᱹᱲᱤ ᱞᱟᱜᱟᱣ ᱨᱮᱜᱮ ᱢᱮᱱᱟᱜᱼᱟ, ᱱᱤᱛᱚᱜ ᱦᱚᱸ ᱠᱟᱹᱴᱤᱡ ᱦᱚᱸ ᱵᱟᱭ ᱛᱷᱤᱨ ᱮᱜᱼᱟᱭ ᱾
ᱚᱸᱻ
ᱚᱱᱟ ᱠᱟᱹᱴᱤᱡ ᱪᱟᱥᱵᱟᱥ ᱠᱟᱹᱴᱤᱡ ᱞᱮ ᱦᱚᱨᱚᱵᱚᱨᱚᱜ ᱠᱟᱱᱟ ᱚᱱᱟᱜᱮ ᱾
ᱛᱟᱦᱞᱮ ᱨᱚᱦᱚᱭ ᱠᱚᱫᱚ ᱮᱠᱷᱚᱱᱚ ᱟᱹᱣᱨᱤᱭᱟᱜᱼᱟ?
ᱨᱚᱦᱚᱭ ᱠᱚᱫᱚ ᱟᱨᱟᱢᱵᱚ ᱦᱚᱭ ᱞᱮᱱᱟ ᱛᱚ, ᱟᱫᱚ ᱟᱨᱟᱢᱵᱚᱻ ᱮ ᱠᱤᱪᱷᱩᱻ ᱵᱟᱨᱥᱤᱧ ᱯᱮ ᱢᱟᱦᱟ ᱨᱚᱦᱚᱭ ᱵᱟᱲᱟ ᱦᱩᱭᱱᱟ ᱾ ᱱᱤᱛᱚᱜ ᱫᱚ ᱢᱟᱜ ᱵᱟᱲᱟ ᱦᱩᱭᱱᱟ, ᱛᱚ ᱤᱱᱟᱹ ᱯᱚᱨᱮ ᱠᱷᱚᱱ ᱜᱮ ᱱᱚᱜᱼᱚᱭ ᱛᱚ ᱫᱟᱜ ᱡᱟᱹᱲᱤ ᱦᱮᱡ ᱮᱱ ᱠᱷᱟᱱ ᱟᱫᱚ ᱚᱱᱠᱟ ᱛᱷᱟᱲ ᱦᱩᱭ ᱠᱟᱱᱟ ᱟᱨᱠᱤ, ᱫᱤᱭᱮ ᱟᱯᱮ ᱥᱮᱱ ᱫᱚ ᱜᱚᱝ ᱠᱮᱻ ᱟᱹᱣᱨᱤ ᱯᱮ ᱟᱨᱚᱢ ᱵᱚᱭᱟ?
ᱦᱮᱸ ᱟᱢᱨᱚᱢᱵᱚ ᱟᱠᱟᱱᱟ ᱵᱷᱤᱛᱟᱹ ᱢᱟᱜ ᱠᱚ ᱦᱩᱭᱩᱜ ᱠᱟᱱ ᱨᱮ ᱦᱚᱜᱼᱚᱭ ᱢᱟᱜ ᱦᱩᱭᱩᱜ ᱠᱟᱱᱟ ᱵᱤᱛᱟᱹ ᱠᱚ᱾ ᱛᱟᱯᱚᱨ ᱠᱟᱹᱴᱤᱡ ᱦᱚᱸᱜᱼᱚᱭ ᱫᱩᱲᱩᱵ ᱵᱟᱲᱟ ᱦᱩᱭ ᱠᱟᱱᱟ ᱟᱫᱚᱧ ᱟᱫᱚᱧ ᱞᱟᱹᱭᱫᱟ ᱪᱮᱫ ᱤᱧ ᱪᱤᱠᱟᱹᱭᱟ
ᱟᱪᱪᱷᱟ ᱟᱪᱪᱷᱟ ᱟᱪᱪᱷᱟ᱾
ᱛᱟᱦᱚᱞᱮ ᱱᱟᱯᱟᱭ ᱵᱟᱲᱟ ᱜᱮᱭᱟᱢ ᱛᱚ?
ᱦᱮᱸ ᱦᱮᱸ ᱱᱟᱯᱟᱭ ᱵᱟᱲᱟ ᱜᱮ, ᱜᱚᱝᱠᱮ ᱟᱢ ᱜᱮ?
ᱦᱮᱸ ᱤᱧᱦᱚᱸ ᱱᱟᱯᱟᱭ ᱫᱚ ᱱᱟᱯᱟᱭ ᱜᱮ᱾
ᱟᱪ
ᱪᱟᱥ ᱠᱚ ᱱᱚᱣᱟ ᱪᱟᱥ ᱨᱟᱠᱟᱵ ᱠᱟᱛᱮᱫ ᱱᱤᱭᱟᱹ ᱯᱚᱨᱮ ᱫᱚ ᱡᱟᱹᱥᱛᱤ ᱪᱮᱫ ᱠᱚ ᱪᱮᱫ ᱠᱚᱯᱮ ᱪᱟᱥ ᱜᱮᱭᱟ?
ᱟᱫᱚ ᱱᱚᱣᱟ ᱠᱚ ᱪᱟᱥ ᱠᱚ ᱨᱟᱠᱟᱵ ᱞᱮᱱᱠᱷᱟᱱ ᱫᱚ ᱟᱞᱮ ᱫᱚ ᱮᱻ ᱪᱟᱥ ᱜᱮᱭᱟ ᱥᱮ᱾ ᱥᱚᱵᱡᱤ ᱠᱚ᱾
ᱟᱪᱪᱷᱟ ᱡᱚᱛᱚᱠᱷᱚᱱ ᱡᱟᱹᱥᱛᱤ ᱠᱟᱭᱛᱮ ᱚᱠᱟ ᱥᱚᱵᱡᱤ ᱯᱮ ᱨᱚᱦᱚᱭ ᱜᱮᱭᱟ ᱚᱱᱛᱮ ᱫᱚ?
ᱦᱮᱸ ᱱᱚᱛᱮ ᱫᱚ ᱟᱫᱚ ᱥᱚᱵᱡᱤ ᱵᱚᱞᱛᱮ ᱫᱚ ᱟ ᱪᱮᱫ ᱫᱚ ᱨᱚᱦᱚᱭᱟᱞᱮ ᱟᱞᱮ ᱟᱹᱞᱩ ᱠᱚ ᱛᱟᱯᱚᱨ ᱠᱩᱸᱫᱽᱨᱤ ᱠᱚ᱾
ᱟᱪᱪᱷᱟ᱾
ᱟᱨ ᱟᱯᱮ ᱥᱮᱫ ᱫᱚ
ᱟᱞᱮ ᱥᱮᱱ ᱫᱚ ᱚᱱᱠᱟ ᱥᱚᱵᱡᱤ ᱠᱚᱫᱚ ᱠᱷᱩᱵ ᱠᱚᱢ ᱜᱮ ᱨᱚᱦᱚᱭ ᱦᱩᱭᱩᱜᱼᱟ᱾ ᱦᱩᱲᱩ ᱜᱮ ᱨᱚᱦᱚᱭᱟᱞᱮ ᱡᱟᱹᱥᱛᱤ ᱠᱟᱭ ᱛᱮᱫᱚ᱾ ᱥᱚᱵᱡᱤ ᱠᱚᱫᱚ ᱩᱚᱱᱚᱜ ᱟᱡᱷᱟ ᱫᱚ ᱵᱟᱝ ᱦᱩᱭᱩᱜ ᱜᱮᱭᱟ ᱛᱚ ᱟᱞᱮ ᱥᱮᱱ ᱫᱚ᱾
ᱚ ᱟᱫᱚ ᱵᱟᱨ ᱫᱷᱟᱣ ᱯᱮ ᱪᱟᱥ ᱜᱮᱭᱟ ᱥᱮ ᱢᱤᱫ ᱫᱷᱟᱣ ᱯᱮ ᱪᱟᱥ?
ᱦᱮᱸ ᱦᱮᱸ ᱵᱟᱨ ᱫᱷᱟᱣ ᱱᱚᱛᱮ ᱫᱚ ᱵᱫᱷᱟᱣ ᱞᱮ ᱪᱟᱥ᱾ ᱜᱟᱰᱟ ᱥᱩᱨ ᱨᱮ ᱢᱮᱱᱟᱜᱼᱟ᱾ ᱡᱟᱦᱟᱸ ᱚᱱᱟ ᱫᱷᱚᱨᱚᱱ ᱨᱮᱫᱚ ᱡᱟᱹᱥᱛᱤ ᱠᱟᱭᱛᱮ ᱚᱱᱟ ᱥᱤᱞᱚ ᱠᱚᱫᱚ ᱵᱟᱹᱱᱩᱜ ᱛᱟᱞᱮᱭᱟ ᱚᱱᱟ ᱜᱟᱰᱟ ᱨᱮᱱᱟᱜ ᱫᱟᱜ ᱜᱮ ᱨᱟᱠᱟᱵ ᱟᱞᱮ ᱟᱨᱠᱤ ᱜᱟᱰᱟ ᱫᱟᱜ ᱛᱮᱜᱮᱞᱮ ᱪᱟᱥᱼᱟ᱾ ᱟᱨ ᱱᱤᱛᱚᱜ ᱫᱚ ᱱᱚᱣᱟ ᱥᱮᱨᱢᱟ ᱡᱟᱹᱲᱤ ᱛᱮᱜᱮ ᱵᱚᱨᱛᱚᱢᱟᱱ ᱪᱟᱞᱟᱜᱼᱟ᱾ ᱦᱮᱸ ᱦᱮᱸ᱾ ᱤᱭᱟᱹ ᱜᱚᱝᱠᱮ ᱚᱱᱛᱮ ᱵᱤᱨ ᱠᱚ ᱢᱮᱱᱟᱜᱼᱟ ᱥᱮ ᱵᱟᱝ ᱟᱯᱮᱥᱮᱱ ᱫᱚ?
ᱠᱚ ᱢᱮᱱᱟᱜ ᱜᱮᱭᱟ ᱜᱟᱡᱮ ᱯᱷᱩᱴᱠᱟᱹ ᱯᱷᱩᱴᱠᱟᱹ ᱦᱟᱞᱟᱝ ᱠᱚᱠᱚ ᱪᱟᱞᱟᱜ
ᱟᱪᱪᱷᱟ᱾
ᱛᱟᱦᱚᱞᱮ ᱟᱯᱮ ᱫᱚ ᱯᱩᱴᱠᱟᱹ ᱠᱚᱯᱮ ᱦᱟᱞᱟᱝ ᱞᱮᱫ ᱠᱚᱣᱟ ᱥᱮ ᱵᱟᱝ?
ᱦᱮᱸ ᱟᱞᱮ ᱥᱮᱱ ᱦᱚᱸ ᱠᱤᱪᱷᱩ ᱦᱟᱞᱟᱝ ᱵᱟᱲᱟ ᱦᱩᱭᱱᱟ ᱟᱫᱚ ᱟᱞᱮ ᱥᱮᱱ ᱫᱚ ᱠᱟᱹᱴᱤᱡ ᱟᱹᱲᱤ ᱵᱤᱨ ᱪᱟᱞᱟᱜ ᱫᱚ ᱟᱹᱰᱤ ᱜᱟᱱ ᱵᱚᱛᱚᱨ ᱜᱮ ᱵᱩᱡᱷᱟᱹᱜ ᱠᱟᱱᱟ ᱛᱚ ᱱᱤᱛᱚᱜ ᱫᱚ᱾ ᱟᱞᱮ ᱥᱮᱱ ᱫᱚ ᱠᱟᱹᱴᱤᱡ ᱟᱹᱰᱤ ᱢᱟᱨᱟᱝ ᱢᱟᱨᱟᱝ ᱵᱤᱨ ᱢᱮᱱᱟᱜᱼᱟ᱾ ᱥᱟᱶᱛᱮ ᱟᱹᱰᱤ ᱜᱟᱡᱟᱲ ᱜᱮᱭᱟ ᱟᱨᱚ ᱩᱱᱠᱩ ᱦᱟᱹᱛᱤ ᱴᱷᱟᱹᱠᱩᱨ ᱠᱚ ᱠᱚ ᱢᱮᱱᱟᱜ ᱠᱚᱣᱟ ᱟᱨᱠᱤ᱾ ᱟᱫᱚ ᱚᱱᱟ ᱵᱚᱛᱚᱨ ᱛᱮ ᱪᱟᱞᱟᱣ ᱫᱚᱞᱮ ᱪᱟᱞᱟᱜ ᱜᱮᱭᱟ ᱟᱫᱚ ᱠᱷᱩᱵ ᱚᱱᱟ ᱠᱷᱟᱹᱛᱤᱨ ᱜᱮ ᱩᱱᱟᱹᱜᱴᱟ ᱵᱟᱝ ᱪᱟᱞᱟᱜ ᱥᱟᱱᱟ ᱠᱚᱜᱮᱭᱟ ᱦᱚᱲ᱾ ᱵᱟᱝᱠᱷᱟᱱ ᱩᱫ ᱠᱚ ᱯᱩᱴᱠᱟᱹ ᱠᱚᱫᱚ ᱧᱟᱢᱚᱜ ᱜᱮᱭᱟ ᱠᱚ ᱟᱹᱰᱤ ᱫᱤᱱ ᱜᱮ᱾
ᱵᱟᱝ ᱵᱟᱝ ᱟᱞᱮ ᱦᱚᱸ ᱦᱚᱞᱟᱱᱚᱜ ᱠᱚ ᱟᱹᱜᱩ ᱞᱮᱫ ᱛᱟᱞᱮᱭᱟ᱾ ᱟᱫᱚ ᱥᱳᱲᱮ ᱵᱟᱲᱟ ᱦᱳᱭᱱᱟ ᱾ ᱯᱷᱩᱴᱠᱟᱹ ᱥᱟᱣᱛᱮ ᱡᱮᱞ ᱥᱳ ᱡᱚᱢ ᱵᱟᱲᱟ
ᱦᱮᱸ, ᱦᱮᱸ ᱜᱚᱢᱠᱮ ᱡᱚᱢ ᱦᱳᱭ ᱠᱟᱱᱟ ᱾ ᱟᱫᱚ ᱡᱟᱹᱥᱛᱤ ᱠᱟᱭᱛᱮ ᱚᱱᱛᱮ ᱫᱚ ᱪᱮᱫ ᱮ ᱩᱫ ᱛᱮᱯᱮ ᱡᱚᱢ ᱜᱮᱭᱟ?
ᱦᱮᱸ ᱩᱫ ᱦᱚᱸ ᱡᱚᱢ ᱦᱩᱭᱩᱜ ᱜᱮᱭᱟ, ᱟᱫᱚ ᱚᱱᱟ ᱫᱚ ᱥᱤᱡᱮᱱ ᱨᱮᱥᱮ ᱚᱱᱟ ᱥᱚᱵᱽ ᱥᱚᱢᱚᱭ ᱫᱚ ᱵᱟᱝ ᱾
ᱦᱮᱸ ᱾ ᱚᱱᱟ ᱜᱮᱛᱚ ᱾
ᱚᱱᱟ ᱫᱩᱨᱜᱟᱹ ᱯᱩᱡᱟᱹ ᱴᱟᱭᱤᱢ, ᱮᱸ ᱠᱟᱹᱞᱤ ᱯᱩᱡᱟᱹ ᱴᱟᱭᱤᱢ, ᱚᱱᱟ ᱴᱟᱭᱤᱢ ᱠᱚᱨᱮᱜ ᱜᱮ ᱦᱩᱭᱩᱜ ᱜᱮᱭᱟ ᱾
ᱦᱮᱸᱻ
ᱦᱩᱸ ᱾ ᱛᱟᱦᱚᱞᱮ ᱟᱹᱵᱤᱱ ᱫᱚ ᱛᱤᱥ ᱢᱟᱦᱟ ᱵᱤᱱ ᱥᱩᱨᱩᱭᱟᱵᱤᱱ ᱪᱟᱥ ᱫᱚ?
ᱪᱮᱜ ᱵᱮᱱ ᱞᱟᱹᱭᱮᱜᱼᱟ ᱜᱚᱢᱠᱮ?
ᱛᱤᱥ ᱫᱚᱵᱤᱱ ᱥᱩᱨᱩᱭᱟ ᱛᱟᱦᱞᱮ ᱦᱩᱲᱩ ᱨᱚᱦᱚᱭ ᱠᱚᱫᱚ?
ᱦᱮᱸᱛᱚ ᱵᱟᱨ ᱥᱤᱧ ᱜᱟᱱ ᱧᱮᱞ ᱦᱩᱭᱩᱜᱼᱟ, ᱛᱮᱦᱮᱧ ᱧᱮᱞ ᱦᱩᱭᱩᱜᱼᱟ, ᱜᱟᱯᱟ ᱧᱮᱞ ᱦᱩᱭᱩᱜᱼᱟ, ᱡᱩᱫᱤ ᱜᱟᱯᱟ ᱫᱟᱜ ᱜᱮᱭᱟᱭᱼᱺ
ᱦᱮᱸ᱾
ᱟᱨ ᱡᱟᱦᱟᱸ ᱢᱮᱭᱟᱝ ᱠᱷᱚᱱ ᱫᱚ ᱟᱫᱚ ᱫᱟᱜ ᱫᱚ ᱟᱫᱚᱻ ᱫᱮᱭᱟ ᱠᱟᱛᱮᱜ ᱟᱫᱚ ᱟᱨᱟᱢᱵᱚ ᱦᱩᱭᱩᱜᱼᱟ ᱾
ᱟᱫᱚ ᱛᱟᱦᱚᱞᱮ ᱰᱟᱝᱨᱤ ᱛᱮ, ᱟᱫᱚ ᱰᱟᱝᱨᱤ ᱛᱮᱯᱮ ᱥᱤᱭᱟ ᱥᱮ ᱞᱚᱴᱟᱨ ᱢᱚᱴᱟᱨ ᱛᱮ?
ᱰᱟᱝᱨᱤ ᱛᱮᱫᱚ ᱩᱱᱟᱹᱜ ᱮᱠᱴᱟ ᱫᱚ, ᱱᱤᱛᱚᱜ ᱫᱚ ᱧᱮᱞᱚᱜ ᱠᱟᱱᱟ ᱵᱤᱥᱤᱨ ᱵᱷᱟᱜᱽ ᱜᱮᱼᱼ ᱞᱚᱴᱟᱨ ᱛᱮᱜᱮ ᱠᱚ ᱥᱤᱭᱟ ᱛᱚ, ᱟᱞᱮ ᱥᱮᱱ ᱫᱚ ᱾ ᱞᱟᱦᱟ ᱛᱮᱫᱚ ᱰᱟᱝᱨᱤ ᱟᱛᱮᱜᱮ ᱥᱤ ᱦᱩᱭᱩᱜ ᱠᱟᱱ ᱛᱟᱦᱮᱸᱫ ᱟᱫᱚ ᱱᱤᱛᱚᱜ ᱫᱚ, ᱰᱟᱝᱨᱤᱼᱼ ᱱᱤᱛᱚᱜ ᱫᱚ ᱚᱱᱮᱠᱴᱟ ᱵᱟᱞᱮ ᱫᱚᱦᱚ ᱠᱟᱫ ᱠᱚᱣᱟ ᱟᱞᱮ ᱥᱮᱱ ᱫᱚ ᱾ ᱞᱚᱴᱟᱨ ᱛᱮᱞᱮ ᱥᱤᱭᱟ, ᱯᱟᱣᱟᱨ ᱴᱤᱞᱟᱨ, ᱞᱚᱴᱟᱨ ᱾ ᱦᱚᱜᱼᱱᱟ ᱠᱚᱞᱮ ᱵᱮᱵᱚᱦᱟᱨᱮᱜᱼᱟ ᱡᱟᱹᱛᱤ ᱠᱟᱭᱛᱮ ᱫᱚ ᱾
ᱛᱟᱦᱚᱞᱮ ᱟᱯᱮ ᱥᱮᱫ ᱫᱚ ᱪᱮᱫ ᱞᱮᱠᱟ ᱫᱚᱠᱚ ᱦᱟᱛᱟᱣᱟ, ᱢᱟᱱᱮ ᱢᱤᱱᱤᱴ ᱨᱮ ᱪᱮᱫ ᱞᱮᱠᱟ?
ᱟᱞᱮ ᱥᱮᱱ ᱫᱚ ᱦᱟᱛᱟᱣ ᱟᱠᱚ ᱛᱤ ᱱᱤᱛᱚᱜ ᱫᱚ ᱵᱚᱨᱛᱚᱢᱟᱱᱚᱻ
ᱟᱱᱫᱟᱡᱽ ᱛᱮ ᱢᱤᱫᱴᱟᱹᱝᱼᱼ
ᱮᱸ ᱟᱱᱫᱟᱡᱽ ᱛᱮᱫᱚᱼᱼ ᱮ ᱯᱮᱜᱮᱞ ᱜᱟᱱ ᱠᱚ ᱦᱟᱛᱟᱣᱮᱜᱼᱟ ᱯᱮᱜᱮᱞ ᱾
ᱛᱤᱱ
ᱯᱮ ᱜᱮᱞ, ᱯᱮ ᱜᱮᱞ ᱛᱤᱨᱤᱥ ᱴᱟᱠᱟ ᱛᱤᱨᱤᱥ ᱴᱟᱠᱟ ᱾
ᱟᱪᱪᱷᱟ, ᱵᱟᱝ ᱵᱟᱝ ᱟᱞᱮ ᱥᱮᱫ ᱦᱚᱸ ᱚᱱᱠᱟ ᱜᱮ ᱛᱤᱨᱤᱥ ᱴᱟᱠᱟ ᱞᱮᱠᱟ ᱜᱮ ᱾
ᱦᱮᱸ, ᱯᱮ ᱡᱟᱭᱜᱟ ᱚᱱᱠᱟ ᱜᱮᱛᱚ ᱟᱸᱡᱚᱢᱚᱜ ᱠᱟᱱᱟ ᱚᱱᱠᱟ ᱜᱮ ᱾ ᱟᱞᱮ ᱵᱟᱰᱟᱭᱟᱼᱼ
ᱚ ᱟᱞᱮ ᱞᱚᱴᱟᱨ ᱛᱮᱦᱚᱸ ᱞᱮ ᱥᱤ ᱜᱮᱭᱟ, ᱛᱟᱯᱚᱨᱮ ᱠᱟᱰᱟ ᱛᱮᱦᱚᱸ ᱱᱟᱦᱮᱞ ᱛᱮᱦᱚᱸ ᱥᱤ ᱦᱩᱭᱩᱜ ᱜᱮᱭᱟ ᱾
ᱦᱮᱸ ᱦᱮᱸ ᱾ ᱱᱤᱛᱚᱜ ᱫᱚ ᱟᱞᱮ ᱥᱮᱱ ᱫᱚ ᱱᱩᱠᱩ ᱡᱟᱦᱟᱸ ᱪᱮᱬᱮ ᱪᱤᱯᱲᱤᱫ ᱥᱮ ᱡᱤᱵᱽᱼᱡᱤᱭᱟᱹᱞᱤᱼᱼ ᱦᱮᱸ ᱾ ᱪᱮᱬᱮ ᱪᱩᱯᱲᱩᱪ ᱫᱚ ᱟᱹᱰᱤᱻ ᱠᱚᱢ ᱜᱮᱠᱚ ᱧᱮᱞᱚᱜ ᱠᱟᱱᱟ ᱠᱚᱢ ᱫᱷᱟᱨᱟ ᱜᱮ ᱟᱞᱮ ᱥᱮᱱ ᱫᱚ ᱾ ᱯᱮᱥᱮᱱᱴ ᱚᱠᱟ ᱞᱮᱠᱟ ᱠᱚ ᱧᱮᱞᱚᱜ ᱠᱟᱱᱟ ᱾
ᱟᱞᱮ ᱥᱮᱫ ᱫᱚᱠᱚ ᱢᱟᱱᱮ ᱢᱚᱱᱮ ᱦᱩᱭᱩᱜ ᱠᱟᱱᱟ ᱡᱮ, ᱟᱯᱮ ᱫᱚ ᱟᱯᱮ ᱥᱮᱫ ᱠᱷᱚᱱ ᱜᱮ ᱢᱟᱱᱮ ᱪᱮᱫ ᱟᱞᱮ ᱥᱮᱫ ᱜᱮᱠᱚ ᱦᱤᱡᱩᱜᱼᱟ ᱾ ᱟᱞᱮᱭᱟᱜ ᱫᱚ ᱢᱟᱱᱮ ᱼᱼ
ᱦᱮᱤᱠ
ᱟᱞᱮ ᱥᱮᱜ ᱫᱚ ᱩᱥᱩᱞ ᱫᱤᱥᱚᱢ ᱥᱮ ᱠᱟᱹᱴᱤᱡ ᱢᱟᱱᱮ ᱠᱟᱹᱴᱤᱡ ᱩᱥᱩᱞ ᱧᱚᱜ ᱜᱮᱭᱟ ᱾
ᱟᱪᱪᱷᱟ ᱟᱪᱪᱷᱟ, ᱩᱥᱩᱞ ᱵᱚᱞᱛᱮ ᱚᱠᱟ ᱥᱮᱱ ᱛᱟᱞᱚᱦᱮ ᱚᱱᱟ ᱟᱛᱩ
ᱠᱚ ᱦᱤᱡᱩᱜ ᱟᱞᱮ ᱥᱮᱫ ᱫᱚ ᱡᱟᱹᱥᱛᱤ ᱜᱮᱠᱚ ᱧᱮᱞᱚᱜ ᱠᱟᱱ ᱢᱟ ᱾
ᱟᱪᱪᱷᱟ, ᱟᱪᱪᱷᱟ, ᱟᱫᱚ ᱟᱞᱮ ᱥᱮᱱ ᱫᱚ ᱱᱟᱜ ᱱᱚᱝᱠᱟ ᱟᱸᱻ ᱟᱹᱰᱤ ᱜᱟᱱᱻ ᱜᱮᱻ ᱮᱸ ᱥᱮᱸᱫᱽᱨᱟ ᱠᱚᱣᱟ ᱠᱚ ᱛᱚ,
ᱦᱮᱸ ᱾
ᱚᱱᱟ ᱥᱮᱸᱫᱽᱨᱟ ᱵᱚᱛᱚᱨ ᱛᱮᱻ ᱦᱳᱭᱛᱚ ᱵᱟᱠᱚ ᱛᱟᱦᱮᱱ ᱠᱟᱱᱟ ᱾
ᱚ ᱾
ᱡᱟᱹᱥᱛᱤ ᱠᱟᱭᱛᱮ ᱵᱤᱥᱤᱨ ᱵᱷᱟᱜᱽ ᱟᱞᱮ ᱥᱮᱱ ᱫᱚ ᱥᱮᱸᱫᱽᱨᱟ ᱠᱚᱣᱟ ᱠᱚ ᱟᱨᱠᱤ ᱾
ᱟᱪᱪᱷᱟ ᱾
ᱵᱤᱨ ᱨᱮᱱ ᱡᱟᱦᱟᱸ ᱵᱤᱨ ᱥᱩᱠᱨᱤ
ᱥᱮᱸᱫᱨᱟᱡ
ᱦᱮᱸ, ᱥᱤᱧ ᱵᱮᱲᱟ ᱧᱤᱫᱟᱹ ᱵᱮᱲᱟ ᱾
ᱚ ᱵᱟᱱᱟᱨ ᱵᱮᱲᱟ ᱜᱮᱠᱚ ᱥᱮᱸᱫᱽᱨᱟᱭᱮᱜ ᱠᱚᱣᱟ ᱾
ᱦᱮᱸ, ᱦᱮᱸ, ᱢᱟᱦᱱᱟᱨ ᱵᱮᱲᱟ ᱜᱮ ᱛᱚ ᱚᱱᱟ ᱵᱚᱛᱚᱨ ᱛᱮ ᱦᱳᱭ ᱠᱚ ᱡᱚ ᱛᱚ ᱠᱚ ᱢᱤᱫ ᱫᱷᱟᱨᱮ ᱠᱚ ᱫᱟᱹᱲ ᱪᱟᱵᱟ ᱠᱟᱜᱼᱟ ᱥᱮ ᱥᱚᱨᱟᱣ ᱠᱟᱱᱟ ᱠᱚ ᱾
ᱦᱮᱸ, ᱵᱚᱛᱚᱨ ᱫᱚ ᱡᱷᱚᱛᱚ ᱦᱚᱲᱟᱜ ᱜᱮᱥᱮ ᱾
ᱦᱮᱸ, ᱦᱮᱸ, ᱢᱟᱱᱮ ᱡᱤᱣᱤ ᱡᱟᱦᱟᱸᱭᱟᱜ ᱢᱮᱱᱟᱜᱼᱟ ᱩᱱᱤᱭᱟᱜ ᱫᱚ ᱵᱚᱛᱚᱨ ᱫᱚ ᱛᱟᱦᱮᱸ ᱜᱮᱛᱟᱭᱟ ᱾
ᱦᱮᱸ, ᱡᱷᱚᱛᱚ ᱦᱚᱲᱟᱜ ᱜᱮ ᱡᱤᱣᱤ ᱢᱮᱱᱟᱜ ᱢᱟᱱᱮ ᱵᱚᱛᱚᱨ ᱫᱚ ᱛᱟᱦᱮᱱ ᱜᱮᱭᱟ ᱾
ᱦᱮᱸ, ᱛᱟᱦᱚᱞᱮ ᱱᱩᱠᱩ ᱦᱟᱹᱛᱤ ᱴᱷᱟᱹᱠᱩᱨ ᱫᱚ ᱟᱯᱮᱥᱮᱱ ᱫᱚ ᱵᱟᱠᱚ ᱪᱟᱞᱟᱜ ᱜᱮᱭᱟ?
ᱦᱮᱸ, ᱪᱟᱞᱟᱜ ᱦᱤᱡᱩᱜ ᱜᱮᱭᱟ ᱠᱚ ᱢᱟᱱᱮ ᱡᱚᱠᱷᱚᱱ ᱞᱮ ᱢᱟᱱᱮ ᱦᱚᱜᱼᱚᱭ ᱡᱮ ᱟᱥᱟᱲ ᱵᱚᱸᱜᱟ ᱞᱮ ᱨᱚᱦᱚᱭ ᱜᱮᱭᱟ, ᱨᱚᱦᱚᱭ ᱠᱟᱛᱮᱫ ᱡᱟᱦᱟᱸ ᱦᱩᱲᱩᱴᱟᱜ ᱵᱮᱞᱮᱜᱼᱟ, ᱛᱚᱠᱷᱚᱱ ᱜᱮᱠᱚ ᱦᱤᱡᱩᱜ ᱜᱮᱭᱟ ᱾
ᱟᱪᱪᱷᱟ, ᱟᱪᱪᱷᱟ ᱾
ᱟᱫᱚ ᱱᱮᱛᱟᱨ ᱢᱟ ᱟᱫᱚ ᱟᱫᱚ ᱯᱨᱟᱭ ᱜᱮᱠᱚ ᱦᱤᱡᱩᱜ ᱠᱟᱱᱟ ᱱᱮᱛᱟᱨ ᱫᱚ ᱟᱫᱚ, ᱢᱟᱱᱮ ᱡᱚᱢᱟᱜ ᱵᱟᱝ ᱠᱷᱟᱹᱛᱤᱨ ᱵᱟᱝ ᱛᱚ ᱫᱚ ᱪᱮᱫ ᱵᱟ ᱩᱱᱟᱹᱜ ᱫᱚ ᱵᱟᱝ ᱠᱚ ᱦᱮᱡ ᱠᱚᱜ ᱜᱮᱭᱟ ᱾
ᱦᱮᱸ, ᱟᱞᱮ ᱥᱮᱱ ᱦᱚᱸ ᱚᱱᱠᱟᱜᱮ ᱾ ᱟᱞ ᱥᱮᱱ ᱦᱚᱸ ᱚᱱᱠᱟ ᱜᱮᱠᱚ ᱢᱚᱴᱟᱢᱩᱴᱤ ᱦᱮᱡ ᱦᱮᱸᱡ ᱵᱟᱲᱟᱜ ᱜᱮᱭᱟ ᱠᱚ ᱱᱤᱛᱚᱜ ᱦᱚᱸ ᱛᱟᱦᱮᱱ ᱜᱮᱭᱟ ᱠᱚ ᱢᱤᱫᱴᱮᱱ ᱵᱟᱨᱭᱟ ᱫᱚ ᱾
ᱟᱫᱚ ᱢᱤᱫᱴᱟᱝ ᱵᱟᱨᱭᱟ ᱦᱚᱸ ᱛᱟᱦᱮᱱᱟ ᱠᱚ ᱟᱫᱚ ᱵᱮᱥᱤᱨ ᱵᱷᱟᱜᱽ ᱚᱲᱟᱜ ᱠᱚᱨᱮᱱᱟᱜ ᱦᱩᱲᱩ ᱜᱮᱠᱚ ᱳᱰᱳᱝ ᱠᱟᱛᱮ ᱠᱚ ᱡᱚᱢᱟ ᱾
ᱟᱫᱚ ᱫᱚᱢᱮ ᱵᱤᱱ ᱵᱚᱛᱚᱨ ᱟᱠᱚᱜᱮᱭᱟ ᱥᱮ ᱪᱮᱜ ᱦᱟᱹᱛᱤ ᱴᱷᱟᱹᱠᱩᱨ ᱫᱚ?
ᱦᱮᱸᱻ ᱜᱚᱝᱠᱮ ᱩᱝᱠᱩ ᱛᱚᱻ ᱦᱟᱹᱛᱤ ᱴᱷᱟᱹᱠᱩᱨ ᱫᱚ!
ᱦᱮᱸ, ᱟᱫᱚ ᱵᱚᱛᱚᱨ ᱫᱚ ᱵᱚᱛᱚᱨ ᱟᱠᱚ ᱵᱤᱱ ᱵᱤᱥᱤ ᱫᱚ ᱟᱞᱚ ᱵᱤᱱ ᱵᱚᱛᱚᱨ ᱟᱠᱚᱣᱟ ᱵᱟᱠᱷᱟᱱ ᱫᱚ ᱧᱮᱞ ᱛᱮᱜᱮ ᱡᱟᱸᱜᱟ ᱢᱟᱸᱜᱟ ᱠᱚ ᱛᱷᱟᱨ ᱛᱷᱟᱨᱟᱜ ᱛᱟᱹᱵᱤᱱᱟ
ᱵᱟᱝ-ᱟ ᱩᱱᱟᱹᱜ ᱦᱟᱹᱵᱤᱡ ᱫᱚ ᱵᱟᱝ-ᱟ ᱾
ᱵᱟᱝ-ᱟ ᱚᱠᱚᱭ ᱠᱚ ᱯᱨᱚᱛᱷᱚᱢ ᱠᱚ ᱧᱮᱞ ᱠᱚᱣᱟ ᱛᱚ ᱢᱟᱱᱮ ᱡᱟᱸᱜᱟ ᱠᱚ ᱪᱮᱫ ᱞᱮᱠᱟ ᱞᱤᱲᱤᱯᱤᱴᱤᱜᱼᱟ ᱟᱨᱠᱤ ᱾ ᱡᱟᱸᱜᱟ ᱠᱚ ᱟᱨᱠᱤ ᱤᱭᱟᱹ ᱪᱟᱵᱟᱜᱼᱟ ᱚᱵᱚᱥ ᱪᱟᱵᱟᱜᱼᱟ ᱨᱩᱜᱤ ᱦᱚᱲ ᱞᱮᱠᱟ ᱾
ᱦᱮᱸ ᱾ ᱦᱩᱸ, ᱛᱟᱦᱚᱲᱮ ᱜᱚᱝᱠᱮ ᱤᱭᱟᱹᱻ ᱞᱟᱹᱭ ᱵᱟᱲᱟᱭᱟᱠᱚ ᱟᱸᱡᱚᱢ ᱵᱟᱲᱟ ᱦᱩᱭ ᱠᱟᱱᱟ ᱱᱩᱠᱩ ᱰᱟᱹᱱ ᱵᱷᱩᱛ ᱥᱮ ᱰᱟᱹᱱ ᱱᱩᱠᱩ ᱡᱟᱦᱟᱸ ᱟᱸᱻ ᱥᱟᱶᱛᱟ ᱨᱮ ᱟᱹᱰᱤ ᱜᱟᱱ ᱟᱸᱡᱚᱢ ᱟᱠᱟᱱᱟ
ᱦᱮᱸ ᱟᱸᱡᱚᱢᱚᱜ ᱠᱟᱱ ᱜᱮᱭᱟ ᱱᱟᱞᱮ ᱥᱮᱜ ᱦᱚ ᱵᱤᱪᱟᱹᱨ ᱠᱚ ᱪᱮ ᱦᱚᱭᱚᱜ ᱠᱟᱱ ᱜᱮᱭᱟ᱾
ᱦᱮᱸ ᱱᱚᱣᱟ ᱟᱹᱵᱤᱱ ᱮᱸᱻ ᱪᱮᱫ ᱵᱤᱱ ᱢᱚᱱᱮᱭᱮᱜ-ᱟ ᱢᱟᱱᱮ ᱟᱵᱤᱱᱟᱜ ᱢᱚᱱᱮ ᱛᱮ? ᱥᱟᱹᱨᱤ ᱢᱮᱱᱟᱜ ᱠᱚᱣᱟ ᱥᱮ ᱠᱷᱟᱹᱞᱤ ᱢᱮᱱᱟᱜ ᱠᱚᱣᱟ?
ᱟᱹᱞᱤᱧ ᱫᱚ ᱢᱮᱫ ᱨᱮᱛᱚ ᱚᱱᱠᱟᱱᱟᱜ ᱫᱚ ᱪᱮᱫ ᱦᱚᱸ ᱵᱟᱝ ᱯᱟᱲᱟᱣ ᱠᱟᱱᱟ ᱡᱮ ᱟᱹᱞᱤᱧ ᱡᱮ ᱥᱟᱹᱨᱤ ᱞᱤᱧ ᱞᱟᱹᱭᱟ ᱥᱮ ᱮᱲᱮ ᱞᱤᱧ ᱞᱟᱹᱭᱟ
ᱢᱟᱱᱮ ᱱᱚᱣᱟ ᱠᱚ ᱥᱚᱵ ᱫᱚ ᱟᱹᱞᱤᱧ ᱫᱚ ᱪᱮᱫ ᱞᱤᱧ ᱞᱟᱹᱭᱟ ᱢᱟᱱᱮ ᱦᱚᱲ ᱠᱚ ᱞᱟᱹᱭ ᱮᱫᱟ ᱠᱤᱱᱛ ᱛᱩ ᱟᱹᱞᱤᱧ ᱫᱚ ᱮᱠᱷᱚᱱᱚ ᱢᱮᱫ ᱛᱮᱫᱚ ᱟᱹᱣᱨᱤ ᱞᱤᱧ ᱧᱮᱞ ᱠᱚᱣᱟ ᱟᱹᱞᱤᱧ ᱫᱚ ᱵᱟᱞᱤᱧ ᱵᱤᱥᱥᱟᱹᱥᱚᱜ ᱠᱟᱱᱟ ᱟᱹᱞᱤᱧ ᱫᱚ ᱥᱚᱛᱛᱤ
ᱟᱪᱪᱷᱟ ᱟᱪᱪᱷᱟ ᱦᱮᱸ ᱮᱸ ᱱᱚᱜ ᱚ ᱱᱚᱣᱟ ᱦᱚᱸ
ᱥᱟᱹᱛᱳᱜ ᱠᱟᱱᱟ ᱠᱤ
ᱵᱤᱥᱥᱟᱹᱥ ᱵᱚᱞᱛᱮ ᱟᱹᱞᱤᱧ ᱫᱚᱸᱻ ᱵᱟᱝ-ᱟ ᱞᱮᱠ ᱠᱟ ᱜᱮ ᱟᱫᱚ ᱞᱟᱹᱭᱟ ᱠᱚᱛᱚ ᱟᱹᱰᱤ ᱜᱟᱱ ᱦᱚᱲ ᱜᱮ᱾
ᱦᱮᱸ ᱠᱤᱱᱛᱩ ᱟᱥᱚᱞ ᱠᱟᱛᱷᱟ ᱠᱟᱱᱟ ᱱᱤᱡᱮᱨᱟᱜ ᱢᱮᱫ ᱨᱮ ᱵᱟᱝᱠᱚ ᱯᱟᱲᱟᱣ ᱠᱟᱱᱟ ᱪᱤᱠᱟᱹ ᱛᱮᱢ ᱵᱤᱥᱟᱹᱥᱚᱜ-ᱟ?
ᱦᱮᱸ ᱦᱮᱸ ᱦᱮᱸ ᱫᱚ ᱟᱹᱰᱤ ᱜᱟᱱ ᱦᱚᱲ ᱜᱮ ᱦᱟᱸᱜ ᱢᱚᱴᱟᱢᱩᱴᱤ ᱚᱝᱠᱟ ᱠᱚ ᱯᱟᱲᱟᱣ ᱵᱟᱲᱟᱣ ᱟᱠᱟᱱᱟ ᱞᱟᱹᱭ ᱵᱟᱲᱟᱭᱟ ᱠᱚ
ᱦᱮᱸ
ᱡᱟᱦᱟᱸᱭ ᱡᱚᱴᱟᱣ ᱠᱚ, ᱠᱩ ᱵᱷᱩᱛ ᱠᱚ ᱡᱟᱦᱟᱸᱭ ᱪᱩᱲᱤᱱ ᱠᱚᱠᱚ ᱞᱟᱹᱭᱟ,
ᱦᱮᱸ ᱦᱮᱸ
ᱩᱱᱠᱩ ᱠᱚ ᱥᱟᱞᱟᱜ ᱟᱹᱰᱤ ᱜᱟᱱ ᱟᱹᱰᱤᱵᱟᱨ ᱠᱚ ᱮᱸ ᱥᱟᱢᱟᱝ ᱫᱟᱯ ᱨᱟᱢ ᱠᱟᱱᱟ ᱟᱫᱚ ᱚᱱᱠᱟ ᱵᱟᱝ ᱟᱨᱠᱤ ᱡᱟᱦᱟᱸᱥᱮᱱ ᱪᱟᱞᱟᱜ ᱥᱚᱢᱚᱭ ᱡᱮᱢᱚᱱ ᱦᱚᱨ ᱥᱟᱭᱤᱰ ᱨᱮ ᱵᱟᱝᱠᱷᱟᱱ ᱦᱚᱨ ᱨᱮ ᱛᱤᱸᱜᱩᱣ ᱟᱠᱟᱱᱟ ᱦᱚᱜ ᱚ ᱱᱚᱝᱠᱟ ᱟᱨᱠᱤ᱾
ᱟᱪᱪᱷᱟ ᱟᱪᱪᱷᱟ ᱟᱪᱪᱷᱟ
ᱟᱫᱚ ᱚᱩᱱᱟᱹᱜ ᱮᱠᱴᱟ ᱫᱚ ᱡᱟᱦᱟᱱᱟᱜ ᱚᱥᱩᱵᱤᱫᱟ ᱠᱚ ᱩᱱᱠᱩ ᱫᱚ ᱩᱱᱠᱩ ᱡᱚᱴᱟᱣ ᱠᱚᱫᱚ ᱵᱟᱝ ᱦᱩᱭ ᱠᱟᱱ ᱛᱟᱠᱚᱣᱟ᱾ ᱟᱫᱚ ᱞᱟᱹᱭᱟ ᱠᱚ ᱩᱝᱠᱩ ᱫᱚ ᱵᱟᱝ ᱜᱮ ᱵᱟᱝ ᱜᱮ ᱟᱹᱞᱤᱧ ᱫᱚ ᱪᱤᱞᱤ ᱦᱚᱸ ᱵᱟᱞᱤᱧ ᱧᱟᱢ ᱟᱠᱟᱫ ᱠᱚᱣᱟ, ᱱᱤᱛ ᱫᱷᱟᱹᱵᱤᱡ ᱛᱮᱫᱚ᱾ ᱞᱟᱹᱭᱟᱠᱚ ᱡᱷᱚᱛᱚ ᱦᱚᱲᱟᱜ ᱡᱟᱦᱟᱸ ᱨᱟᱹᱥᱤ ᱨᱟᱥᱤ ᱵᱟᱝ ᱥᱚᱢᱟᱱᱟ᱾ ᱡᱷᱚᱛᱚ ᱦᱚᱲ ᱫᱚ ᱵᱟᱠᱚ ᱧᱟᱢ ᱠᱚᱣᱟ ᱟᱨᱠᱤ᱾
ᱦᱳᱭ ᱡᱮᱢᱚᱱ ᱡᱷᱚᱛᱚ ᱦᱚᱲ ᱵᱟᱠᱚ ᱨᱩᱢᱳᱜ ᱜᱮᱭᱟ᱾ ᱚᱱᱮ ᱚᱝᱠᱟ ᱵᱮᱯᱟᱨ ᱦᱚᱸ ᱦᱳᱭᱛᱚ᱾
ᱦᱚᱭ ᱛᱟᱦᱞᱮ ᱜᱟᱰᱟ ᱠᱚᱫᱚ ᱢᱮᱱᱟᱜ ᱟᱥᱮ ᱵᱟᱝ? ᱪᱮᱜ ᱵᱮᱱ ᱞᱟᱹᱭ ᱜᱚᱝᱠᱮ?
ᱞᱟᱹᱭ ᱫᱟᱞᱤᱧ ᱟᱹᱵᱤᱱ ᱥᱮᱫ ᱫᱚ ᱚᱝᱠᱟᱱᱟᱜ ᱵᱤᱪᱟᱹᱨ ᱠᱚ ᱵᱟᱝ ᱦᱩᱭᱩᱜ ᱠᱟᱱᱛᱮ?
ᱵᱤᱪᱟᱹᱨ ᱵᱚᱞᱛᱮ ᱱᱤᱭᱟᱹ ᱜᱷᱟᱹᱲᱤᱡ ᱫᱚ ᱚᱱᱠᱟ ᱫᱚ ᱦᱟᱸᱜ ᱠᱤᱪᱷᱩ ᱞᱟᱦᱟ ᱟᱞᱮ ᱯᱟᱥᱮᱨ ᱟᱹᱛᱩ ᱨᱮ ᱚᱝᱠᱟ ᱦᱩᱭ ᱵᱟᱲᱟ ᱞᱮᱱᱟ᱾
ᱟᱪᱪᱷᱟ
ᱟᱸᱻ ᱟᱫᱚ ᱱᱤᱛᱳᱜ ᱫᱚ ᱦᱟᱸᱜ ᱵᱚᱨᱛᱚᱢᱟᱱ ᱫᱚ ᱚᱱᱠᱟ ᱫᱚ ᱵᱟᱝ ᱟᱸᱡᱚᱢᱚᱜ ᱠᱟᱱᱟ᱾
ᱟᱫᱚ ᱥᱳᱥᱟᱞ ᱢᱤᱰᱤᱭᱟ ᱠᱚᱨᱮ ᱜᱮ ᱵᱮᱥᱤᱨ ᱵᱷᱟᱜ ᱧᱮᱞ ᱦᱩᱭᱩᱜ ᱠᱟᱱᱟ ᱛᱚ᱾ ᱟᱰᱤᱜᱟᱱ ᱟᱸᱻ ᱰᱟᱹᱱ ᱧᱩᱛᱩᱢ ᱛᱮ ᱠᱩᱴᱟᱹᱢ ᱜᱚᱡ ᱠᱚ ᱚᱱᱠᱟ ᱦᱚᱸ ᱟᱸᱡᱚᱢ ᱦᱩᱭᱩ ᱠᱟᱱᱟ᱾
ᱟᱪᱪᱷᱟ ᱾ ᱠᱩᱴᱟᱹᱢ ᱜᱚᱡ ᱦᱚᱸ ᱦᱳᱭ ᱟᱠᱟᱱᱟ?
ᱦᱮᱸ ᱦᱮᱸ ᱾
ᱵᱟᱵᱼᱵᱟ ᱵᱟᱝᱟ ᱠᱩᱴᱟᱹᱢ ᱜᱚᱡ ᱫᱷᱟᱹᱵᱤᱡ ᱫᱚ ᱵᱟᱹᱞᱤᱧ ᱟᱸᱡᱚᱢ ᱟᱠᱟᱫᱟ ᱾
ᱟᱪᱪᱷᱟ ᱟᱪᱪᱷᱟ ᱾ ᱟᱫᱚ ᱦᱚᱸᱜᱼᱚᱭ ᱛᱚ ᱠᱤᱪᱷᱩ ᱦᱩᱭᱮᱱ ᱜᱮᱭᱟ ᱪᱮᱜ ᱪᱚ ᱾ ᱟᱴ ᱟᱴ ᱢᱟᱥ ᱥᱮ ᱵᱚᱪᱷᱚᱨ ᱜᱟᱱ ᱫᱚ ᱦᱩᱭ ᱮᱱᱟ ᱾ ᱚᱱᱟ ᱞᱟᱦᱟ ᱨᱮᱱᱟᱜ ᱠᱷᱚᱵᱚᱨ ᱟᱨᱠᱤ, ᱚᱱᱟ ᱯᱩᱨᱩᱞᱤᱭᱟᱹ ᱥᱮᱱ ᱨᱮ ᱜᱷᱚᱴᱟᱣ ᱞᱮᱱᱟ ᱚᱱᱟ ᱜᱷᱚᱴᱚᱱᱟ ᱫᱚ ᱾
ᱟᱫᱚ ᱚᱱᱟ ᱠᱚᱫᱚ ᱥᱟᱹ ᱥᱟᱹᱨᱤ ᱜᱮᱠᱚ ᱢᱟᱱᱮ ᱠᱩᱴᱟᱹᱢ ᱜᱚᱡ